ᱻ
ᱦᱮᱞᱳ ᱦᱳᱭ ᱜᱚᱢᱠᱮ ᱡᱚᱦᱟᱨ ᱜᱮ᱾ ᱨᱚᱲ ᱠᱚ ᱟᱸᱡᱚᱢᱚᱜ ᱠᱟᱱᱟ ᱛᱚ ᱡᱩᱫ ᱥᱟᱺᱦᱤᱡ ᱦᱚᱭ ᱦᱚᱭ ᱢᱚᱡᱽ ᱜᱮ ᱟᱡᱚᱢᱚᱜ ᱠᱟᱱᱟ ᱚ ᱦᱳᱭ
ᱵᱮᱥ ᱵᱟᱲᱟ ᱜᱮ ᱛᱚᱵᱮ
ᱱᱟᱯᱟᱜ ᱦᱳᱭ ᱜᱚᱢᱠᱮ ᱟᱯᱮ ᱠᱚᱜᱮ
ᱟᱞᱮ ᱦᱚᱸ ᱱᱟᱯᱟᱭ ᱵᱟᱲᱟᱜ ᱜᱮ᱾
ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱛᱚᱵᱮ?
ᱜᱚᱝᱠᱮ ᱪᱮᱫ ᱜᱮ ᱵᱟᱝ ᱟᱯᱮ ᱠᱚᱜᱮ ᱪᱮᱫ ᱠᱚᱯᱮ ᱢᱮᱱᱮᱫᱟᱹᱧ ᱪᱮᱫ ᱠᱚᱜᱮ ᱵᱟᱝ ᱪᱤᱠᱟᱹᱭ ᱦᱩᱭᱩᱜ ᱠᱟᱱᱟ ᱠᱟᱱᱟ ᱜᱚᱢᱠᱮ ᱟᱯᱮ ᱠᱚ
ᱚ ᱟᱞᱮ ᱦᱚᱸ ᱪᱮᱫ ᱦᱚᱸ ᱪᱤᱠᱟᱹ ᱫᱚ ᱵᱟᱝ ᱦᱩᱭᱩᱜ ᱠᱟᱱᱟᱻᱟ ᱱᱤᱛᱳᱜ ᱫᱚ ᱫᱟᱜ ᱠᱚᱦᱚᱸ ᱵᱟᱭ ᱫᱟᱜ ᱮᱫᱟ᱾ ᱥᱤᱛᱩᱝ ᱟᱠᱟᱫᱼᱟᱫᱟᱭ ᱫᱚᱢᱮ ᱟᱫᱚ ᱚᱱᱟᱛᱮ ᱦᱩᱲᱩ ᱨᱚᱦᱚᱭ ᱠᱚᱦᱚᱸ ᱠᱟᱹᱢᱤ ᱵᱟᱝ ᱦᱩᱭᱩᱜ ᱠᱟᱱᱟ᱾
ᱜᱚᱢᱠᱮ ᱱᱚᱛᱮ ᱢᱚ ᱫᱟᱜ ᱮᱜ ᱟᱫᱚ ᱫᱟᱜ ᱫᱟᱜ ᱦᱚᱭ ᱫᱟᱜ ᱮᱫᱟ ᱱᱟᱥᱮ-ᱱᱟᱥᱮ ᱫᱟᱜ ᱮᱫᱟ ᱵᱤᱥᱤ ᱦᱚᱸ ᱵᱟᱝ ᱚᱱᱛᱮ ᱚᱱᱛᱮ ᱫᱚ ᱰᱷᱮᱨ ᱜᱮ ᱫᱟᱜ ᱠᱮᱜ ᱼᱟ?
ᱟᱞᱮᱥᱮᱫ ᱫᱚ ᱞᱟᱦᱟᱭ ᱫᱟᱜ ᱮᱫ ᱛᱟᱦᱮᱱᱟ᱾ ᱱᱤᱛᱚᱜ ᱫᱚ ᱮᱠᱟᱞ ᱵᱟᱭ ᱫᱟᱜ ᱮᱫᱟ᱾
ᱪᱟᱥ ᱠᱚᱫᱚ ᱞᱟᱜᱟᱣ ᱠᱟᱱᱟ ᱛᱟᱦᱞᱮ
ᱱᱤᱛᱳᱜ ᱫᱚ ᱫᱚᱢᱮ ᱥᱤᱛᱩᱝ ᱟᱠᱟᱫᱟ ᱟᱫᱚ ᱵᱟᱝ ᱨᱚᱦᱚᱭ ᱫᱚ ᱨᱚᱦᱚᱭ ᱦᱚᱸ ᱥᱴᱚᱯ ᱧᱚᱜ ᱟᱠ ᱛᱟᱭ ᱡᱤᱨᱟᱹᱣ ᱧᱚᱜ ᱠᱟᱱ ᱛᱟᱞᱮᱭᱟ ᱢᱟᱱᱮ ᱫᱟᱜ ᱵᱟᱹᱱᱩᱜ ᱟᱛᱚ ᱚᱱᱟ ᱤᱭᱟᱹᱛᱮ ᱨᱚᱦᱚᱲᱚᱜ ᱠᱟᱱᱟ
ᱳ ᱜᱚᱢᱠᱮ ᱛᱟᱞᱦᱮ ᱫᱤ
ᱟᱢ ᱫᱚ ᱚᱲᱟᱜ ᱨᱮ ᱢᱮᱱᱟᱜ ᱢᱮᱭᱟ ᱥᱮ ᱵᱟᱨᱦᱮ ᱨᱮ ᱢᱮᱱᱟᱜ ᱢᱮᱭᱟ
ᱜᱚᱢᱠᱮ ᱚᱲᱟᱜ ᱨᱮᱜᱮ ᱢᱤᱱᱟᱹᱧ ᱠᱤᱫᱤᱧᱟ ᱢᱮᱱᱟᱹᱧ ᱫᱤᱥᱚᱢ ᱠᱚᱫᱚ ᱚᱠᱟ ᱥᱮᱱ
ᱟᱞᱮ ᱫᱚ ᱟᱥᱟᱢ
ᱚᱣᱟᱻ
ᱟᱞᱮᱫᱚ ᱵᱟᱸᱠᱩᱲᱟ
ᱚ ᱟᱪᱷᱟ ᱵᱟᱸᱠᱩᱲᱟ ᱵᱟᱸᱠᱩᱲᱟ ᱮᱱ ᱜᱮ ᱢᱤᱫᱴᱮᱱ ᱠᱩᱲᱤ ᱦᱚᱲ ᱥᱟᱶᱛᱮ ᱮᱱᱟᱱᱤᱧ ᱜᱟᱞᱢᱟᱨᱟᱣ ᱮᱱᱟ
ᱮᱯᱨᱮ ᱟᱭᱢᱟ ᱦᱚᱲ ᱢᱮᱱᱟᱜ ᱠᱚᱣᱟ ᱜᱚᱝᱠᱮ
ᱟᱪᱪᱷᱟ ᱟᱪᱪᱷᱟ ᱦᱮᱸ
ᱜᱚᱢᱠᱮ ᱮᱯ ᱠᱚᱨᱮ ᱫᱚ ᱛᱤᱥ ᱠᱚᱛᱮ ᱦᱮᱡ ᱦᱩᱭ ᱟᱠᱟᱱ ᱛᱮ
ᱦᱩᱭ ᱮᱱᱟ ᱱᱚ ᱫᱚᱥ ᱫᱤᱱ ᱜᱟᱱ ᱦᱩᱭ ᱮᱱᱟ ᱟᱫᱚ ᱱᱤᱛ ᱦᱟᱹᱵᱤᱡ ᱛᱮ ᱜᱟᱞᱢᱟᱨᱟᱣ ᱛᱮ ᱞᱤᱴ ᱜᱮ ᱵᱟᱝ ᱦᱩᱭ ᱫᱟᱲᱮᱭᱟᱜ ᱠᱟᱱᱟ ᱠᱚᱞ ᱠᱚ ᱞᱟᱹᱜᱤᱫ ᱦᱚᱸ ᱵᱟᱝ ᱦᱩᱭᱩᱜ ᱠᱟᱱᱟ ᱥᱚᱢᱚᱭ ᱟᱨ ᱱᱚᱛᱮ ᱱᱤᱡᱮᱨ ᱦᱚᱸ ᱜᱟᱞᱢᱟᱨᱟᱜ ᱥᱚᱢᱚᱭ ᱵᱟᱝ ᱦᱩᱭᱩᱜ ᱠᱟᱱᱟ᱾
ᱮᱸ
ᱡᱟᱹᱥᱛᱤ ᱜᱟᱞᱢᱟᱨᱟᱜ ᱜᱮ ᱵᱟᱝ ᱦᱩᱭᱩᱜ ᱫᱟᱲᱮᱭᱟᱜ ᱠᱟᱱᱟ
ᱦᱮᱸ ᱡᱚᱛᱚ ᱥᱮᱫ ᱜᱮ ᱥᱚᱢᱚᱭ ᱛᱟ ᱫᱟᱜ ᱟᱠᱟᱫᱟᱭ ᱢᱮᱱᱫᱟᱢ ᱫᱟᱜ
ᱟᱯᱮ ᱥᱮᱫ ᱫᱚ ᱛᱚᱵᱮ ᱱᱤᱛ ᱫᱚ ᱯᱩᱨᱟᱹᱭ ᱫᱟᱜ ᱟᱠᱟᱫᱟ
ᱦᱮᱸ ᱫᱟᱜ ᱮᱫ ᱜᱮᱭᱟ ᱱᱤᱛᱚᱜ ᱦᱚᱸ
ᱮ ᱟᱪᱪᱷᱟ ᱟᱪᱪᱷᱟ
ᱦᱩᱞ ᱢᱟᱦᱟ ᱠᱚ ᱛᱟᱦᱚᱞᱮ ᱜᱚᱝᱠᱮ ᱪᱮᱜ ᱞᱮᱠᱟᱯᱮ ᱢᱟᱱᱟᱣ ᱠᱮᱫᱟ ᱥᱮ ᱵᱟᱠᱚ ᱢᱟᱱᱟᱣᱟ
ᱦᱮᱸ ᱢᱟᱱᱟᱣ ᱜᱮ ᱜᱚᱝᱠᱮ ᱮᱠᱟᱞ ᱢᱚᱸᱡᱽ ᱜᱮ ᱢᱟᱱᱟᱣ ᱦᱩᱭ ᱮᱱᱟ ᱱᱚᱛᱮ ᱫᱚ ᱟᱨ ᱪᱮᱫ ᱠᱚ ᱢᱮᱱᱟ? ᱦᱩᱞ ᱢᱟᱦᱟ ᱥᱟᱶᱛᱮ ᱛᱷᱚᱲᱟ ᱜᱟᱱ ᱢᱤᱫ ᱵᱟᱨ ᱤᱭᱟᱹ ᱦᱚᱸ
ᱢᱟᱱᱮ ᱦᱩᱰᱤᱧ ᱜᱮ ᱮᱢ ᱠᱚᱜ-ᱟᱝ
ᱪᱮᱫ ᱞᱮᱠᱟ
ᱢᱮᱱᱫᱟᱹᱧ ᱦᱩᱰᱤᱧ ᱜᱮ ᱠᱚᱢᱯᱤᱴᱤᱥᱮᱱ ᱠᱚ ᱦᱩᱭᱮᱱᱟ ᱥᱮ ᱪᱮᱫ
ᱵᱟᱝ ᱵᱟᱝ ᱚᱱᱟ ᱠᱚᱢᱯᱤᱴᱤᱥᱚᱱ ᱫᱚ ᱵᱟᱝ ᱮᱱᱮᱡ ᱥᱮᱨᱮᱧ ᱠᱚ ᱫᱚᱦᱚ ᱞᱮᱫᱟ ᱠᱚ ᱮᱱᱮᱡ ᱥᱮᱨᱮᱧ
ᱤᱧ ᱢᱮᱱᱟ ᱦᱩᱰᱤᱧ ᱠᱚ ᱦᱩᱭᱱᱟ ᱥᱮ ᱪᱮ ᱟᱞᱮᱠᱥᱮᱱ ᱫᱚ ᱦᱩᱰᱤᱧ ᱜᱮ ᱠᱚ ᱦᱳᱞ ᱢᱟᱦᱟ ᱤᱫᱤ
ᱟᱪᱷᱟ ᱟᱪᱷᱟ ᱟᱪᱷᱟ ᱟᱞᱮ ᱥᱮᱫ ᱫᱚ ᱚᱱᱟ ᱠᱚᱫᱚ ᱵᱟᱭ ᱦᱩᱭᱩᱜ ᱠᱟᱱᱟ
ᱚ ᱟᱞᱮ ᱥᱮᱱ ᱫᱚ ᱚᱱᱟ ᱠᱚᱜᱮ ᱮᱱᱮᱡ ᱥᱮᱨᱮᱧ ᱦᱚᱭ ᱫᱚ ᱦᱚᱭᱚᱜ ᱟᱠᱚ
ᱪᱮᱜ ᱠᱚ ᱪᱤᱠᱟᱹ ᱦᱩᱭᱩᱜ ᱠᱟᱱᱟ ᱛᱟᱞᱦᱮ
ᱱᱤᱛᱚᱜ ᱫᱚ ᱪᱮᱫ ᱦᱚᱸ ᱪᱤᱠᱟᱹ ᱵᱟᱝ ᱦᱩᱭᱩᱜ ᱫᱟᱨᱮ ᱵᱩᱴᱟᱹᱨ ᱨᱮ ᱩᱢᱩᱞ ᱦᱩᱭ ᱟᱠᱟᱱᱟ ᱟᱨ ᱮᱴᱟᱜ ᱫᱚ ᱪᱮᱫ ᱦᱚᱸ ᱵᱟᱝ ᱢᱟᱡᱟᱱ ᱠᱚᱦᱚᱸ ᱟᱹᱣᱨᱤᱭᱟᱜᱼᱟ ᱤᱥᱤᱱ ᱵᱟᱥᱟᱝ ᱠᱚ ᱵᱟᱝ ᱦᱩᱭ ᱟᱠᱟᱱ ᱛᱮ
ᱛᱷᱚᱲᱟ ᱜᱟᱱ ᱵᱟᱡᱟᱨ ᱥᱮᱫ ᱪᱟᱞᱟᱣ ᱦᱩᱭ ᱞᱮᱱᱟ ᱟᱫᱚ ᱚᱱᱛᱮ ᱠᱷᱚᱡ
ᱫᱟᱜ ᱮ ᱫᱟᱜ ᱠᱷᱟᱹᱛᱤᱨ ᱛᱮ ᱵᱟᱝ ᱚᱲᱟᱜ ᱠᱷᱚᱱ ᱩᱰᱩᱝ ᱜᱮ ᱵᱟᱝ ᱜᱟᱱᱚᱜ ᱠᱟᱱᱟ ᱢᱟᱱᱮ ᱠᱟᱡᱮᱨ ᱨᱮᱱᱟᱜ ᱫᱟᱜ ᱫᱚ ᱵᱟᱭ ᱫᱟᱜ ᱮᱫᱟ
ᱦ
ᱢᱟᱱᱮ ᱟᱹᱰᱤ ᱡᱟᱹᱥᱛᱤ ᱫᱟᱜ ᱮᱫᱟ ᱥᱮ ᱛᱷᱚᱲᱟ ᱛᱷᱚᱲᱟ?
ᱛᱷᱚᱲᱟ ᱛᱷᱚᱲᱟᱭ ᱫᱟᱜ ᱮᱫᱟᱭ
ᱢᱟᱱᱮ ᱠᱟᱹᱢᱤ ᱨᱮᱫᱚ ᱵᱟᱭ ᱮᱢᱟᱢ ᱠᱟᱫᱟ ᱟᱫᱚ ᱠᱷᱟᱹᱞᱤ ᱫᱤᱠ
ᱵᱟᱝ ᱦᱮᱸ ᱠᱟᱹᱢᱤ ᱠᱚᱨᱮ ᱫᱚ ᱵᱟᱭ ᱮᱢᱟ ᱚᱱᱟ ᱫᱟᱜ ᱫᱚ᱾
ᱦᱩᱸ
ᱠᱷᱟᱹᱞᱤ ᱜᱮᱭᱟ
ᱦᱩᱸ
ᱟᱨ ᱦᱩᱲᱩ ᱢᱚᱛᱚ ᱜᱮᱯᱮ ᱥᱮ ᱟᱨᱚ ᱮᱴᱟᱜ ᱠᱚ ᱡᱟᱦᱟᱱᱟᱜ ᱠᱚᱯᱮ ᱪᱟᱥ ᱛᱟᱦᱮᱱᱟ?
ᱟ ᱦᱩᱲᱩ ᱞᱮ ᱪᱟᱥᱫᱟ ᱟᱨ ᱤᱱᱟᱹ ᱠᱟᱛᱮᱫ ᱱᱴᱟᱜ ᱟᱫᱚ ᱪᱮᱫ ᱦᱚᱸ ᱵᱟᱞᱮ ᱪᱟᱥᱟ ᱫᱟᱹᱞ ᱠᱚᱜᱮᱞᱮ ᱪᱟᱥ ᱵᱟᱲᱟᱭ ᱜᱮᱭᱟ ᱫᱟᱹᱞ ᱤᱱᱟᱹ ᱠᱟᱛᱮᱸᱫ ᱫᱚ ᱚᱱᱟ ᱛᱩᱲᱤ ᱛᱤᱞᱢᱤ ᱠᱚᱦᱟᱸᱜ ᱞᱮ ᱪᱟᱥᱟ ᱥᱮ ᱩᱛᱩ ᱡᱤᱱᱤᱥ ᱠᱚᱦᱚᱸ ᱯᱮ ᱪᱟᱥ ᱵᱟᱲᱟᱭ ᱜᱮᱣᱟ?
ᱫᱟᱜ ᱠᱚᱨᱮᱱᱟᱜ ᱫᱚ ᱚᱱᱠᱟ ᱫᱚ ᱮᱴᱠᱮᱴᱬᱮ ᱫᱚ ᱵᱟᱹᱱᱩᱜᱼᱟ᱾
ᱟᱫᱚ ᱝᱠᱟ ᱫᱟᱜ ᱫᱟᱜ ᱠᱚᱨᱮᱱᱟᱜ ᱛᱷᱚᱲᱟ ᱴᱷᱤᱠ ᱵᱟᱝ ᱦᱩᱭ ᱞᱮᱱᱠᱷᱟᱱ ᱚᱠᱟ ᱠᱷᱟᱱ ᱫᱚ ᱰᱩᱵᱟᱹᱜᱼᱟ ᱚᱠᱟ ᱠᱷᱟᱱ ᱫᱚ ᱚᱱᱠᱟ ᱨᱚᱦᱚᱲ ᱚᱱᱟ ᱤᱭᱟᱹᱛᱮ ᱠᱤᱪᱷᱩ ᱵᱟᱝ ᱦᱩᱭᱩᱜᱼᱟ ᱟᱨᱠᱤ
ᱦᱳᱭ ᱦᱳᱭ ᱦᱳᱭ ᱚ ᱟᱞᱮ ᱥᱮᱮᱫ ᱫᱚ ᱠᱟᱹᱴᱤᱡ ᱫᱟᱢ ᱨᱮᱱᱟᱜ ᱮᱸᱴᱠᱮᱴᱚᱬᱮ ᱧᱚᱜ ᱜᱮᱭᱟᱳ ᱡᱚᱢ ᱞᱮᱠᱟ ᱡᱚᱛᱚ ᱦᱚᱲ ᱠᱚ ᱨᱚᱦᱚᱭᱟ
ᱦᱮᱸ
ᱤᱱᱟᱹ
ᱦᱮᱸ
ᱟᱨ ᱟᱯᱮ ᱥᱮᱫ ᱢᱟ ᱜᱩᱣᱟᱹ ᱵᱚᱞᱮ ᱵᱟᱹᱱᱩᱜᱼᱟ ᱜᱩᱣᱟᱹ ᱵᱟᱝᱟᱝ?
ᱜᱩᱢ ᱜᱩᱦᱢ ᱮᱱ ᱛ ᱫᱚ ᱪᱮᱫ ᱵᱟᱝᱞᱟ ᱵᱩᱡᱤᱸ
ᱦᱳᱭ ᱚᱱᱟ ᱛᱮᱜᱮ ᱚᱱᱟ ᱛᱮᱜᱮ ᱵᱟᱹᱱᱩᱜ ᱛᱮᱜᱮ ᱵᱟᱯᱮ ᱵᱩᱡᱷᱟᱹ ᱜᱚᱜᱚ ᱫᱚ ᱦᱩᱭᱱᱟ ᱪᱮᱫ ᱠᱚ ᱢᱮᱛᱟᱜᱼᱟ ᱥᱩᱯᱟᱹᱲᱤ ᱠᱚ ᱢᱮᱛᱟᱜᱼᱟ ᱥᱮ ᱛᱟᱢᱩᱞ ᱠᱚ ᱢᱮᱛᱟᱜᱼᱟ?
ᱦᱸ ᱟᱞᱥᱚᱱ ᱫᱚ ᱵᱟᱹᱱᱩ ᱟ ᱚᱱᱟ ᱫᱚ
ᱟᱞᱮ ᱫᱚ ᱫᱚᱢᱮ ᱵᱟᱜᱟᱱ ᱢᱮᱱᱟᱜ ᱛᱟᱞᱮᱭᱟᱹ
ᱢᱮᱱᱟᱜ ᱛᱟᱞᱮᱭᱟ ᱚ ᱚᱱᱟ ᱫᱚ ᱪᱮᱫ ᱞᱮᱠᱟᱱᱟᱜ ᱠᱟᱱᱛᱮ
ᱟᱨ ᱪᱮᱫᱮ ᱞᱮᱠᱟᱱᱟᱜ ᱠᱟᱱᱟ
ᱮᱸ ᱟ ᱥᱩᱯᱟᱨᱤ ᱫᱚ ᱵᱟᱝ ᱥᱩᱯᱟᱨᱤ ᱫᱚ ᱵᱟᱝ ᱛᱚ ᱪᱮᱫ ᱦᱟᱸᱜ ᱠᱚ ᱢᱮᱱ ᱵᱟᱹᱧ ᱦᱳᱭ ᱦᱳᱭ
ᱦ ᱦᱚᱜᱼᱚ ᱱᱟ ᱡᱤᱱᱤᱥ ᱟᱞᱮ ᱥᱮᱫ ᱫᱚ ᱟᱹᱰᱤ ᱡᱟᱹᱥᱛᱤ ᱵᱟᱜᱟᱱ ᱦᱮᱱᱟᱜᱼᱟ
ᱚ ᱦᱳᱭ
ᱟᱨ ᱟᱞᱮᱭᱟᱜ ᱦᱚᱸ ᱢᱮᱱᱟᱜᱼᱟ
ᱚ ᱛᱟᱦᱞᱮ ᱚᱱᱟ ᱫᱚ ᱪᱮᱫ ᱞᱮᱠᱟ ᱯᱮ ᱨᱟᱠᱟᱵ ᱫᱟ ᱢᱟᱱᱮ ᱪᱮᱫ ᱞᱮᱠᱟ ᱯᱮ ᱪᱟᱥ ᱛᱟᱦᱮᱫ ᱚᱱᱟ ᱫᱚ ᱦᱮᱸᱛᱚ ᱟᱨ ᱟᱨ ᱚᱱᱟ ᱫᱚ ᱥᱟᱠᱟᱢ ᱥᱮ ᱡᱚ ᱛᱮᱫ ᱥᱮ ᱮᱠᱟᱴᱟᱜ ᱛᱮᱫ ᱫᱚ ᱠᱟᱹᱢᱤ ᱨᱮ ᱞᱟᱜᱟᱜᱼ ᱦᱮᱸ
ᱚᱱᱟ ᱡᱚ ᱛᱮᱫ ᱠᱟᱹᱢᱤ ᱨᱮᱫᱚ ᱞᱟᱜᱟᱜᱼᱟ ᱚᱱᱟ ᱫᱚᱠᱚ ᱡᱚᱢᱟ
ᱚ
ᱱᱚᱜᱼᱚᱭ ᱡᱮ ᱜᱩᱴᱠᱟ ᱠᱚ ᱥᱤᱠᱚᱨ ᱠᱚᱠᱚ ᱵᱮᱱᱟᱣᱮᱫ ᱠᱟᱱ ᱫᱚ
ᱦᱮᱸ
ᱚᱱᱟ ᱫᱚ ᱪᱮᱫ ᱠᱷᱚᱱ ᱦᱩᱭᱩᱜ ᱠᱟᱱᱟ ᱱᱚᱣᱟ ᱛᱟᱢᱩᱞ ᱠᱷᱚᱱ ᱜᱮ ᱦᱩᱭᱩᱜ ᱠᱟᱱᱟ ᱟᱨ ᱫᱚᱢᱮ ᱡᱚᱢ ᱦᱩᱭᱩᱜ ᱜᱮᱭᱟ ᱟᱞᱮ ᱟᱯᱮ ᱫᱚ ᱦᱚᱭᱛᱳ ᱵᱟᱯᱮ ᱡᱚᱢ ᱞᱮᱜᱟᱣ ᱠᱟᱫᱟ ᱦᱮᱸ ᱥᱮ
ᱵᱟ ᱵᱟ ᱟᱨ
ᱻ
ᱛᱟᱦᱚᱞᱮ ᱪᱮᱫ ᱠᱚ ᱪᱤᱠᱟᱹᱭ ᱦᱩᱭᱩᱜ ᱛᱮ ᱟᱨ
ᱟᱸᱻ ᱪᱤᱠᱟᱹ ᱫᱚ ᱪᱮᱫ ᱦᱚᱸ ᱪᱤᱠᱟᱹ ᱵᱟᱝ ᱦᱩᱭᱩᱜᱼᱟ ᱤᱥᱠᱩᱞ ᱠᱚ ᱛᱷᱚᱲᱟ ᱟᱨ ᱰᱤᱣᱴᱤ ᱦᱩᱭ ᱵᱟᱲᱟᱜ ᱜᱮᱭᱟ ᱟᱫᱚ ᱱᱤᱛᱚᱜ ᱫᱚ ᱚᱱᱟ ᱥᱟᱢᱟᱨ ᱵᱷᱮᱠᱮᱥᱚᱱ ᱨᱮᱭᱟᱜ ᱵᱚᱱᱫᱚ ᱞᱚᱞᱚ ᱨᱮᱭᱟᱜ ᱵᱚᱱᱫᱚ ᱧᱟᱢ ᱠᱟᱱᱛᱮ ᱱᱤᱛᱚᱜ ᱫᱚ ᱡᱤᱨᱟᱹᱣ
ᱟᱞᱮ ᱥᱮᱫ ᱫᱚ ᱜᱚᱝᱠᱮ ᱦᱩᱭᱩᱜ ᱠᱟᱱ ᱜᱮᱭᱟ ᱟᱞᱮ ᱥᱮᱱ ᱫᱚ ᱦᱩᱭᱩᱜ ᱠᱟᱱ ᱜᱮᱭᱟ ᱛᱚᱠᱷᱚᱱ ᱫᱚ ᱪᱷᱩᱴᱤ ᱫᱚᱠᱚ ᱵᱟᱹᱱᱩᱜ ᱟᱠᱟᱜᱼᱟ ᱡᱤᱨᱟᱹᱣ ᱠᱚᱫᱚ
ᱟᱪᱪᱷᱟ ᱟᱞᱮᱥᱮᱫ ᱢᱟ ᱱᱚᱣᱟ ᱡᱩᱞᱟᱭ ᱨᱮᱜᱮ ᱪᱷᱩᱴᱤ ᱢᱟᱠᱚ ᱮᱢᱟᱠᱚᱣᱟ ᱡᱩᱞᱟᱭ ᱨᱮᱜᱮ ᱞᱮ ᱧᱟᱢᱟ
ᱚᱠᱟ ᱥᱮᱱ ᱚᱠᱟ ᱞᱮᱠᱟ ᱚᱱᱟᱛᱚ ᱟᱨ ᱵᱟᱢᱵᱚᱱ ᱞᱟᱹᱭ ᱫᱟᱲᱮᱭᱟᱜᱼᱟ ᱦᱮᱸ ᱚᱠᱟ ᱥᱮᱫ ᱫᱚ ᱞᱟᱦᱟᱜᱼᱟ ᱚᱠᱟ ᱥᱮᱫ ᱫᱚ ᱛᱟᱭᱱᱚᱢᱚᱜᱼᱟ
ᱦᱩᱸ ᱟᱯᱮ ᱥᱮᱫ ᱫᱚ
ᱦᱮᱸ ᱟᱞᱮ ᱫᱚ ᱢᱟᱲᱟᱝ ᱧᱚᱜ ᱜᱮ ᱦᱩᱭᱱᱟ
ᱦᱩᱸ
ᱻ
ᱟᱪᱪᱷᱟ ᱵᱚᱪᱷᱚᱨ ᱨᱮ ᱤᱥᱠᱩᱞ ᱨᱮ ᱛᱤᱱᱟᱹᱜ ᱫᱤᱱ ᱪᱷᱩᱴᱤ ᱠᱚ ᱧᱟᱢ ᱛᱟᱯᱮᱭᱟ
ᱪᱷᱩᱴᱤ ᱫᱚ ᱚᱱᱟ ᱫᱷᱚᱨᱚᱱ ᱪᱷᱩᱴᱤ ᱢᱤᱫ ᱫᱷᱟᱣ ᱯᱩᱡᱟᱹᱨᱮ ᱢᱤᱫ ᱫᱷᱟᱣ ᱤᱱᱟᱹᱜᱮ ᱤᱱᱟᱹ ᱠᱤᱱ ᱜᱮ ᱟᱨ ᱦᱟᱱᱟ ᱱᱤᱭᱟᱹ ᱪᱷᱩᱴᱤ ᱢᱟ ᱢᱮᱱᱟᱜ ᱜᱮᱭᱟ
ᱦᱮᱸ ᱦᱮᱸ ᱦᱮᱸ
ᱤᱭᱟᱹ ᱱᱮᱛᱟᱨ ᱢᱟ ᱟᱨᱚ ᱨᱚᱵᱤᱵᱟᱨ ᱦᱚᱸᱠᱚ ᱪᱟᱞᱩ ᱟᱠᱟᱫᱟᱼᱟ ᱥᱮ ᱪᱮᱫ ᱠᱚ ᱢᱮᱱᱫᱟ
ᱟᱪᱪᱷᱟ
ᱟᱨ ᱨᱚᱵᱤᱵᱟᱨ ᱦᱚᱸ ᱤᱥᱠᱩᱞ ᱪᱟᱞᱟᱜ ᱦᱩᱭᱩᱜ ᱠᱟᱱᱟ ᱢᱟᱱᱮ ᱥᱚᱯᱛᱟᱦᱚᱨ ᱨᱮ ᱥᱟᱛ ᱫᱤᱱ ᱨᱮ ᱡᱚᱛᱚ ᱫᱤᱱ ᱜᱮᱸ ᱦᱮᱸ ᱦᱮ
ᱦᱩᱸ ᱦᱩᱸ ᱦᱩᱸ ᱟᱞᱮ ᱥᱮᱫ ᱫᱚ ᱨᱚᱵᱤᱵᱟᱨ ᱫᱚ ᱮᱠᱫᱚᱢ ᱯᱩᱨᱟᱹ ᱪᱷᱩᱴᱤ ᱤᱱᱟᱹ ᱠᱟᱛᱮᱱ ᱥᱚᱱᱤᱵᱟᱨ ᱦᱤᱞᱳᱜ ᱫᱚ ᱦᱟᱯ
ᱦᱚᱸ ᱪᱷᱩᱴᱤ ᱜᱮ ᱛᱟᱦᱮᱸ ᱠᱟᱱᱟ ᱟᱫᱚ ᱱᱚᱜᱼᱚᱭ ᱠᱤᱪᱷᱩ ᱫᱤᱱ ᱢᱟᱲᱟᱝ ᱠᱷᱚᱱ, ᱦᱮᱸ ᱠᱤᱪᱷᱩ ᱢᱟᱲᱟᱝ ᱵᱤᱥᱤ ᱫᱚ ᱵᱟᱝ ᱦᱩᱭ ᱠᱟᱱᱟ ᱢᱤᱫ ᱪᱟᱸᱫᱳ ᱞᱮᱠᱟ ᱦᱚᱸ ᱟᱣᱨᱤᱭᱟᱜ-ᱟ ᱵᱟᱨ ᱥᱚᱯᱛᱟᱦᱚ ᱯᱮ ᱥᱚᱯᱛᱛᱟᱦᱚ ᱦᱮᱸ ᱥᱚᱨᱠᱟᱨ ᱵᱚᱫᱚᱞᱮᱱᱠᱷᱟᱱ
ᱦᱮᱸ
ᱟ ᱟᱢᱟᱜ ᱫᱚ ᱚᱞ ᱯᱟᱲᱦᱟᱣ ᱫᱚ ᱦᱮᱸ ᱪᱟᱞᱟᱜ ᱠᱟᱱᱟ ᱮᱠᱷᱚᱱ ᱦᱚᱸ ᱪᱟᱞᱟᱜ ᱠᱟᱱᱟ᱾ ᱠᱟᱱ ᱜᱮᱭᱟ᱾
ᱟᱪᱪᱷᱟ
ᱚᱞᱚᱜ ᱯᱟᱲᱦᱟᱣᱟᱜ ᱠᱚᱫᱚ ᱪᱟᱞᱟᱜ ᱠᱟᱱ ᱜᱮᱭᱟ᱾
ᱦᱩᱸ ᱟᱹᱰᱤᱜᱟᱱ ᱦᱚᱲ ᱟᱹᱰᱤ ᱜᱟᱱ ᱦᱚᱲ ᱠᱚ ᱠᱚᱞ ᱵᱟᱲᱟᱟᱣᱫᱤᱧᱟ ᱥᱮ ᱜᱟᱞᱢᱟᱨᱟᱣ ᱦᱩᱭᱱᱟ ᱚᱠᱚᱭ ᱵᱤᱫᱮᱥ ᱨᱮ ᱢᱮᱱᱟᱜ ᱠᱚᱣᱟ᱾
ᱦᱮᱸ ᱚᱠᱚᱭ ᱠᱚᱫᱚ ᱦᱮᱸ ᱡᱟ ᱱᱚᱜ ᱚᱱᱟ ᱠᱚᱫᱚ ᱠᱟᱹᱣᱰᱤ ᱵᱟᱝ ᱠᱷᱟᱹᱛᱤᱨ
ᱦᱮᱸ
ᱵᱟᱠᱚ ᱫᱟᱲᱮᱭᱟᱜ ᱠᱟᱱᱟ ᱚᱱᱠᱟᱱ ᱠᱚᱦᱚᱸ ᱛᱚ ᱢᱮᱱᱟᱜ ᱠᱚᱜᱜᱮᱭᱟ ᱟᱭᱢᱟ ᱜᱮ
ᱢᱮᱱᱟᱜ ᱠᱚᱜᱮᱭᱟ ᱦᱮᱸ ᱡᱚᱛᱚ ᱦᱚᱲ ᱫᱚ ᱛᱚ ᱵᱚᱱ ᱥᱚᱢᱟᱱᱟᱹ
ᱵᱟᱢᱵᱚᱱ ᱫᱟᱲᱮᱭᱟᱜᱼᱟ ᱦᱮᱸ
ᱦᱮᱸ ᱚᱱᱟᱮ
ᱦᱮᱸ ᱛᱚ ᱛᱟᱦᱞᱮ ᱜᱚᱝᱠᱮ ᱚᱠᱛᱚ ᱠᱚᱦᱚᱸ ᱦᱤᱡᱩᱜ ᱠᱟᱱᱟ ᱟᱨᱚ ᱚᱠᱛᱚ ᱠᱚ ᱧᱟᱢᱚᱜ ᱠᱟᱱᱟ᱾ ᱵᱟᱠᱷᱟᱱ ᱚᱱᱠᱟᱟᱜ ᱜᱮ ᱟᱨᱚ ᱜᱟᱞᱢᱟᱨᱟᱣ ᱠᱚ ᱦᱩᱭᱩᱜᱼᱟ ᱦᱟᱸᱜ
ᱟᱪᱪᱷᱟ ᱱᱚᱜᱼᱭ ᱟᱫᱚ ᱟᱨ ᱫᱮᱲ ᱢᱤᱱᱤᱴ ᱢᱮᱱᱟᱜᱼᱟ ᱤᱱᱟᱹᱜ ᱜᱟᱱ ᱞᱟᱝ
ᱦᱮᱸ ᱦᱮᱸ ᱚᱱᱟ ᱫᱚᱞᱟᱸᱜ ᱯᱩᱨᱟᱹᱣ ᱦᱚᱪᱚᱭᱟ ᱫᱮ ᱢᱤᱱᱤᱴ ᱫᱚ ᱵᱟᱝ ᱦᱩᱭ ᱟᱠᱟᱱ ᱚᱠᱛᱚ ᱫᱚ ᱫᱚᱥ ᱢᱤᱱᱤᱴ ᱠᱟᱛᱮᱜ ᱠᱟᱱᱟ ᱦᱮᱸ-ᱦᱮᱸ
ᱟᱪᱪᱷᱟ ᱤᱧ ᱢᱟ ᱤᱧ ᱢᱟ
ᱤᱧ ᱢᱟ ᱤᱧ ᱢᱟ ᱵᱩᱡᱷᱟᱹᱣ ᱠᱮᱫᱟ ᱥᱟᱲᱮ ᱮᱜᱟᱨᱚ ᱢᱤᱱᱤᱴ ᱵᱟᱡᱮ ᱫ ᱵᱟᱝ ᱜᱚᱝᱠᱮ ᱫᱚᱥ ᱢᱤᱱᱤᱴ ᱠᱟᱛᱮ ᱠᱟᱱᱟ᱾
ᱚ ᱟᱪᱪᱷᱟ ᱟᱪᱪᱷᱟ ᱟᱪᱷᱟ ᱩᱱᱟᱹᱜ ᱜᱟᱱ ᱵᱟᱰᱟᱭ
ᱠᱟᱹᱴᱤᱡ ᱮᱯ ᱠᱚᱨᱮ ᱧᱮᱞᱟ ᱢᱮ ᱞᱤᱝ ᱵᱷᱤᱰᱭᱳ ᱠᱚᱨᱮᱱᱟᱜ ᱞᱤᱝᱠ ᱠᱚᱠᱚ ᱠᱩᱞ ᱠᱟᱫᱟ ᱛᱚ ᱚᱱᱟ ᱠᱚᱨᱮ ᱠᱟᱹᱴᱤᱡ ᱧᱮᱞ ᱵᱩᱡᱽ
ᱦᱮᱸ ᱦᱮᱸ ᱦᱮᱸ ᱴᱷᱤᱠ ᱴᱷᱤᱠ
ᱦᱮᱸ ᱛ
ᱢᱟᱯᱮ ᱦᱩᱭᱩᱜᱼᱟ ᱢᱟ ᱦᱩᱸ ᱦᱚ
ᱦᱳᱭ ᱛᱟᱦᱚᱞᱮ ᱜᱚᱝᱠᱮ ᱢᱟ ᱛᱟᱦᱚᱞᱮ ᱜᱚᱢᱠᱮ ᱫᱚᱦᱚᱭ ᱦᱮᱸ ᱫᱚᱦᱚᱭ ᱫᱟᱞᱤᱧ
ᱴᱷᱤᱠ ᱴᱷᱤᱠ
ᱦ